ᱦᱮᱞᱳ,
ᱦᱮᱸ, ᱡᱚᱦᱟᱨ ᱜᱚᱝᱠᱮ ᱾
ᱦᱮᱸ ᱡᱚᱦᱟᱨ ᱜᱤ᱾
ᱟᱨ ᱜᱚᱝᱠᱮ ᱚᱠᱟᱞᱮᱠᱟ ᱢᱮᱱᱟᱜ ᱵᱤᱱᱟ ᱥᱟᱶᱛᱮ ᱚᱲᱟᱜ ᱦᱚᱲ ᱠᱚ ᱚᱠᱟᱞᱮᱠᱟ ᱢᱮᱱᱟᱜ ᱠᱚᱣᱟ?
ᱦᱮᱸ ᱮᱠᱷᱚᱱ ᱫᱚ ᱢᱚᱸᱡᱽ ᱵᱟᱲᱟ ᱜᱮ ᱦᱮᱱᱟᱜ ᱞᱤᱧᱟ ᱟᱵᱮᱱ ᱜᱮ? ᱚᱲᱟᱜ ᱠᱚᱨᱮ ᱦᱚᱸ ᱢᱚᱸᱡᱽ ᱜᱮ ᱦᱮᱱᱟᱜ ᱠᱚᱣᱟ᱾
ᱟᱪᱪᱷᱟ, ᱜᱚᱝᱠᱮ ᱟᱹᱞᱤᱧ ᱦᱚᱸ ᱢᱚᱸᱡᱽ ᱜᱮ ᱢᱮᱱᱟᱜ ᱞᱤᱧᱟ ᱥᱟᱶᱛᱮ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱦᱮᱸᱪᱮ᱾
ᱟᱨ ᱜᱚᱝᱠᱮ ᱡᱚᱢ ᱵᱟᱲᱟ ᱠᱚᱫᱚ ᱦᱩᱭᱮᱱᱟ?
ᱦᱮᱸ ᱡᱚᱢ ᱵᱟᱲᱟ ᱠᱟᱛᱮ ᱦᱟᱸᱜ ᱦᱩᱭ ᱠᱟᱱᱟ, ᱟᱵᱮᱱ ᱜᱮ?
ᱟᱪᱪᱷᱟ, ᱦᱳᱭ ᱜᱚᱝᱠᱮ ᱟᱞᱤᱧ ᱦᱚᱸ ᱡᱚᱢ ᱵᱟᱲᱟ ᱠᱟᱛᱮᱫ ᱠᱟᱹᱴᱤᱡ ᱞᱤᱧ ᱜᱤᱨᱟᱹᱣ ᱟᱠᱟᱱᱟ ᱟᱨ ᱪᱮᱫ ᱾ ᱟᱨ ᱜᱚᱝᱠᱮ ᱟᱯᱮ ᱥᱮᱫ ᱫᱚ ᱪᱟᱥ ᱵᱟᱥ ᱠᱚ ᱛᱤᱱᱟᱹᱜ ᱜᱟᱱ ᱢᱟᱱᱮ ᱞᱟᱦᱟ ᱛᱤᱱᱟᱹᱝ ᱴᱟᱜ ᱯᱮ ᱞᱟᱦᱟ ᱤᱫᱤ ᱠᱮᱫᱟ ᱟᱨ ᱪᱮᱫ?
ᱟᱞᱮ ᱞᱟᱦᱟ ᱫᱚ ᱦᱟᱸᱜ ᱦᱳᱭ ᱠᱟᱱᱟ, ᱦᱚᱸᱜ-ᱚᱭ ᱛᱚ ᱱᱤᱭᱟᱹ ᱯᱟᱨᱮ ᱫᱟᱜ ᱠᱟᱫᱟᱭ ᱱᱟᱥᱮᱭᱟᱜ ᱫᱚ, ᱦᱟᱞᱠᱟ ᱧᱚᱜ ᱜᱮᱭ ᱫᱟᱜ ᱠᱟᱫᱟ ᱛᱚ ᱚᱱᱟ ᱦᱚᱛᱮᱡ ᱛᱮ ᱩᱱᱟᱹᱜ ᱜᱟᱱ ᱫᱚ ᱪᱟᱥ ᱫᱚ ᱵᱟᱝ ᱦᱳᱭ ᱠᱟᱱᱟ, ᱳᱭ ᱥᱩᱨᱩ ᱦᱤᱡᱩᱜ ᱠᱟᱱᱟ ᱢᱟᱱᱮ ᱵᱟᱨᱭᱟ ᱯᱮᱭᱟ ᱨᱚᱦᱚᱭ ᱦᱳᱭ ᱠᱟᱱᱟ᱾
ᱦᱮᱸ ᱜᱚᱝᱠᱮ ᱟᱨ ᱟᱯᱮ ᱫᱚ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱟᱨ ᱪᱮᱫ?
ᱦᱮᱸ ᱵᱟᱨ ᱫᱷᱟᱣ ᱫᱚ ᱵᱟᱞᱮ ᱪᱟᱥᱟ ᱢᱟᱱᱮ ᱢᱤᱫ ᱫᱷᱟᱣ ᱜᱮ, ᱫᱟᱜᱟᱭ ᱥᱮ,
ᱟᱪᱪᱷᱟ, ᱜᱚᱝᱠᱮ ᱛᱟᱦᱚᱞᱮ ᱟᱯᱮ ᱥᱮᱱ ᱱᱚᱝᱠᱟᱱ ᱡᱟᱦᱟᱸᱱᱟᱜ ᱵᱮᱵᱚᱥᱛᱷᱟ ᱵᱟᱹᱱᱩᱜᱼᱟ ᱡᱮᱢᱚᱱ ᱥᱤᱞᱳ ᱠᱚ ᱨᱮᱱᱟᱜ ᱥᱮ
ᱠᱚᱱ ᱥᱮ ᱥᱮᱞᱚ ᱨᱮᱱᱟᱜ ᱫᱚ ᱟᱞᱮ ᱥᱮᱫ ᱫᱚ ᱚᱝᱠᱟ ᱵᱮᱵᱚᱥᱛᱷᱟ ᱫᱚ ᱵᱟᱹᱱᱩᱜ ᱠᱟᱫᱟ ᱡᱟᱦᱟᱸ ᱥᱮᱨᱢᱟ ᱫᱟᱜ ᱛᱮᱜᱮ᱾
ᱟᱪᱪᱷᱟ ᱟᱪᱪᱷᱟ, ᱟᱨ ᱜᱚᱝᱠᱮ ᱛᱟᱦᱚᱞᱮ ᱟᱯᱮ ᱮᱸ ᱪᱮᱫ ᱠᱚᱯᱮ ᱪᱟᱥᱟ, ᱪᱮᱫ ᱠᱚ ᱦᱩᱲᱩ ᱠᱚ ᱚᱱᱟ ᱪᱮᱫ ᱠᱚ ᱦᱩᱲᱩ ᱠᱚᱯᱮ ᱪᱟᱥᱟ ᱠᱟᱹᱴᱤᱡ ᱢᱤᱫ ᱵᱟᱨ ᱧᱩᱛᱩᱢ ᱠᱚ ᱵᱮᱱ ᱞᱟᱹᱭ ᱞᱮ ᱠᱷᱟᱱ ᱵᱷᱟᱹᱜᱤ ᱠᱚᱜᱼᱟ ᱟᱨ ᱪᱮᱫ?
ᱦᱮ ᱪᱟᱥ ᱛᱟᱦᱮᱸᱱᱟᱞᱮ ᱚᱱᱮ ᱡᱮᱢᱚᱱ ᱥᱚᱨᱱᱚ ᱦᱮᱱᱟᱜ ᱠᱟᱫᱟ ᱵᱚᱲᱦᱟᱱ, ᱞᱚᱞᱟᱴ, ᱯᱩᱡᱟᱹ, ᱚᱱᱟ ᱠᱚᱜᱮᱞᱮ ᱪᱟᱥ ᱛᱟᱦᱮᱸᱱᱟ ᱮᱠᱷᱚᱱ ᱫᱚ ᱚᱱᱟ ᱫᱚ ᱫᱮᱥᱤ ᱦᱩᱲᱩ ᱫᱚᱠᱚ ᱢᱮ ᱛᱟᱜ ᱠᱟᱱ ᱡᱟᱦᱟᱸ ᱟᱨ ᱵᱤᱫᱮᱥ ᱡᱚ ᱚᱱᱟ ᱡᱟᱦᱟᱸ ᱠᱤᱨᱤᱧ ᱠᱟᱛᱮᱫ ᱠᱚ ᱟᱹᱜᱩᱭᱮᱫ ᱚᱱᱟ ᱠᱚᱫᱚ ᱵᱟᱞᱮ ᱪᱟᱥ ᱛᱟᱦᱮᱸᱱᱟ ᱵᱮᱥᱤ ᱫᱚ ᱢᱟᱱᱮ ᱪᱟᱥ ᱫᱚᱠᱚ ᱪᱟᱥ ᱜᱮᱭᱟ ᱟᱢᱫᱟ ᱦᱚᱲ ᱠᱚ ᱪᱟᱥᱟ ᱢᱟᱱᱮ, ᱚᱠᱚᱭ ᱦᱚᱲ ᱫᱚᱠᱚ ᱪᱟᱥᱟ, ᱚᱠᱚᱭ ᱦᱚᱲ ᱫᱚ ᱵᱟᱠᱚ ᱪᱟᱥᱟ᱾ ᱟᱞᱮ ᱫᱚ ᱚᱝᱠᱟ ᱜᱮᱞᱮ ᱪᱟᱥ ᱛᱟᱦᱮᱸᱱᱟ᱾
ᱟᱪᱪᱷᱟ, ᱟᱨ ᱜᱚᱝᱠᱮ ᱤᱱᱟᱹ ᱪᱷᱟ ᱚ ᱦᱚ, ᱟᱞᱮ ᱥᱮᱜ ᱦᱚᱸ ᱜᱚᱝᱠᱮ ᱚᱱᱟ ᱠᱚᱠᱚ ᱪᱟᱥᱟ, ᱪᱮᱫ ᱡᱮᱢᱚᱱ ᱢᱮᱱᱟᱜᱼᱟ ᱥᱚᱨᱱᱚ, ᱵᱚᱲᱦᱟᱱ, ᱞᱚᱞᱟᱴ ᱡᱟᱹ ᱥᱟᱶᱛᱮ ᱵᱩᱞᱮᱴ ᱠᱚ ᱟᱨ ᱪᱮᱫ ᱥᱟᱶᱛᱮ ᱟᱨᱚ ᱱᱟᱣᱟ ᱱᱟᱣᱟ ᱡᱟᱦᱟᱸ ᱦᱩᱲᱩ ᱠᱚ ᱢᱮᱱᱟᱜᱼᱟ ᱚᱱᱟ ᱠᱚᱠᱚ ᱪᱟᱥ ᱛᱟᱦᱮᱸᱫ᱾
ᱦᱩᱸ ᱦᱩᱸ᱾
ᱜᱚᱝᱠᱮ ᱟᱨ ᱟᱯᱮ ᱥᱮᱫ ᱥᱚᱵᱽᱡᱤ ᱠᱚᱫᱚ ᱪᱮᱫ ᱠᱚᱯᱮ ᱪᱟᱥ ᱛᱟᱦᱮᱸᱱᱟ ᱟᱨ ᱪᱮᱫ?
ᱥᱚᱵᱽᱡᱤ ᱠᱚᱫᱚ ᱪᱟᱥ ᱛᱟᱦᱮᱸᱱ ᱜᱮᱭᱟᱞᱮ ᱡᱮᱢᱚᱱ ᱢᱮᱱᱟᱜᱮ ᱠᱟᱫᱟ, ᱠᱚᱸᱰᱟᱦᱟ, ᱵᱚᱨᱵᱚᱴᱤ, ᱚᱱᱟ ᱠᱩ ᱟᱨᱚ ᱢᱮᱱᱟᱜ ᱠᱟᱫᱟ ᱡᱮᱢᱚᱱ ᱱᱮᱛᱟᱨ ᱫᱤᱱ ᱫᱚ ᱡᱚ ᱡᱚᱸᱰᱽᱨᱟ ᱠᱚ ᱪᱟᱥᱟ, ᱡᱚᱸᱰᱽᱨᱟ ᱡᱚᱢ ᱞᱟᱹᱭᱛᱮ ᱢᱟᱱᱮ ᱚᱲᱟᱜ ᱨᱮ ᱡᱚᱢ ᱞᱟᱹᱭ ᱛᱮ ᱡᱚᱸᱰᱨᱟ ᱪᱟᱥ ᱦᱩᱭᱩᱜᱼᱟ᱾ ᱦᱮᱸ ᱟᱨᱚᱢ ᱟᱯᱮ ᱫᱚᱯᱮ ᱪᱟᱥ ᱛᱟᱦᱮᱸᱱᱟ ᱥᱮ ᱵᱟᱝ, ᱡᱚᱢ ᱞᱟᱹᱭ ᱛᱮ ᱥᱮ ᱟᱹᱠᱷᱨᱤᱧ ᱞᱟᱹᱭᱛᱮ?
ᱦᱳᱭ ᱜᱚᱝᱠᱮ ᱟᱞᱮ ᱦᱚᱸ ᱞᱮ ᱪᱟᱯ ᱛᱟᱦᱮᱸᱱ ᱜᱮᱭᱟ ᱟᱨ ᱪᱮᱜ ᱚᱱᱟ ᱠᱚᱜᱮ ᱡᱮᱢᱚᱱ ᱵᱮᱱ ᱡᱟᱦᱟᱸ ᱠᱚᱵᱮᱱ ᱞᱟᱹᱭ ᱠᱮᱜ-ᱟ ᱟᱨ ᱪᱮᱜ, ᱡᱮᱢᱚᱱ ᱵᱚᱨᱵᱚᱴᱤ, ᱵᱷᱤᱱᱰᱤ, ᱛᱟᱯᱚᱨ ᱠᱟᱞᱞᱟ, ᱛᱟᱯᱚᱨ ᱦᱚᱛᱚᱜ ᱠᱚ ᱥᱟᱶᱛᱮ ᱡᱷᱤᱜᱟᱹ ᱟᱨ ᱪᱮᱜ ᱚᱱᱟ ᱠᱚᱜᱮ ᱟᱞᱮ ᱦᱚᱸᱱᱞᱮ ᱪᱟᱥ ᱛᱟᱦᱮᱸᱱᱟ ᱟᱨ ᱪᱮᱜ᱾ ᱟᱨ ᱩᱱ ᱥᱮ ᱮᱢᱚᱱᱤ
ᱪᱮᱫ ᱵᱮᱱ ᱞᱟᱹᱭ ᱠᱮᱫᱟ?
ᱢᱮᱱ ᱮᱫᱟᱞᱤᱧ ᱡᱮ, ᱟᱯᱮᱫ ᱫᱚ ᱟᱨ ᱪᱮᱫ ᱵᱩᱨᱩ ᱫᱤᱥᱚᱢ ᱦᱚᱲ ᱥᱮ ᱮᱢᱱᱤ ᱥᱚᱨᱟᱱ ᱟᱨ ᱪᱮᱫ?
ᱟᱞᱮ ᱫᱚ ᱵᱩᱨᱩ ᱫᱤᱥᱚᱢ᱾ ᱦᱮᱞᱳ᱾
ᱦᱳᱭ ᱜᱚᱢᱠᱮ ᱞᱟᱹᱭᱵᱮᱱ᱾
ᱢᱮᱱᱫᱟᱹᱧ ᱟᱞᱮ ᱫᱚ ᱵᱩᱨᱩ ᱫᱤᱥᱚᱢ᱾
ᱜᱚᱝᱠᱮ ᱛᱟᱦᱞᱮ ᱟᱯᱮᱥᱮᱫ ᱫᱚ ᱚᱱᱟ ᱡᱟᱦᱟᱸᱠᱚ ᱢᱮᱛᱟᱜ ᱠᱟᱱ ᱫᱚ, ᱥᱟᱶᱛᱮ ᱟᱭᱢᱟ ᱞᱮᱠᱟᱱ ᱟᱨᱚ ᱪᱮᱫ ᱠᱚ ᱩᱫᱽ ᱟᱫᱚ ᱟᱯᱮᱥᱮᱫ ᱫᱚ ᱩᱫᱽ ᱠᱚᱫᱚ ᱧᱟᱢᱚᱜ ᱠᱟᱱᱟ ᱥᱮ ᱵᱟᱝ?
ᱵᱚᱦᱚᱜ ᱠᱚᱫᱚ ᱦᱟᱸᱜ ᱞᱟᱹᱭᱛᱮ ᱱᱮᱛᱟᱨ ᱫᱚ ᱦᱟᱸᱜ ᱟᱞᱮ ᱫᱚ ᱵᱩᱨᱩ ᱫᱤᱥᱚᱢ ᱥᱮ᱾ ᱚᱨ ᱛᱩ ᱩᱫᱽ ᱠᱚ ᱢᱮᱛᱟᱜ ᱠᱟᱱ ᱦᱩᱭᱱᱟ᱾ ᱜᱩᱴᱠᱩ ᱨᱮ ᱢᱩᱪᱤ ᱩᱫᱽ ᱧᱟᱢᱚᱜᱼᱟ ᱦᱩᱭᱱᱟ ᱠᱚ ᱧᱟᱢᱚᱜ ᱛᱟᱦᱮᱱᱟ᱾
ᱟᱪᱪᱷᱟ᱾
ᱚᱱᱟ ᱯᱷᱩᱴᱠᱟᱹ ᱯᱷᱩᱴᱠᱟᱹ ᱫᱚ ᱱᱚᱛᱮ ᱫᱚ ᱵᱟᱝ ᱦᱩᱭᱩᱜ ᱛᱟᱦᱮᱱᱟ ᱥᱮ, ᱵᱤᱨ ᱫᱤᱥᱚᱢ ᱥᱮᱫᱜᱮ ᱚᱱᱟ ᱫᱚ ᱵᱷᱟᱹᱜᱤ ᱦᱩᱭᱩᱜᱼᱟ᱾ ᱟᱯᱮ ᱫᱚ ᱪᱤᱫ ᱫᱤᱥᱚᱢ ᱠᱟᱱ ᱛᱟᱯᱮᱭᱟ? ᱢᱟᱱᱮ ᱵᱩᱨᱩ ᱫᱤᱥᱚᱢ ᱥᱮ
ᱦᱳᱭ ᱜᱚᱝᱠᱮ ᱟᱞᱮ ᱦᱚᱸ ᱵᱩᱨᱩ ᱫᱤᱥᱚᱢ ᱠᱟᱱ ᱜᱮᱭᱟᱞᱮ ᱟᱨ ᱪᱮ ᱜᱚᱝᱠᱮ ᱛᱟᱦᱚᱞᱮ ᱟᱯᱮ ᱡᱟᱦᱟᱸ ᱵᱩᱨᱩ ᱢᱮᱱᱟᱜᱼᱟ, ᱚᱱᱟ ᱵᱩᱨᱩᱨᱮ ᱪᱤᱞᱤ ᱪᱤᱞᱤ ᱡᱤᱭᱟᱹᱞᱤ ᱠᱚ ᱢᱮᱱᱟᱜ ᱠᱚᱣᱟ? ᱠᱟᱹᱴᱤᱡ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱮ ᱠᱚᱜᱼᱟ ᱪᱮᱫ?
ᱡᱤᱭᱟᱹᱞᱤ ᱢᱚᱛᱚ ᱫᱚ ᱡᱟᱦᱟᱸ ᱠᱚ ᱧᱮᱞᱚᱜ ᱠᱟᱱᱟ ᱡᱮᱢᱚᱱ ᱵᱤᱨ ᱥᱩᱠᱨᱤ᱾
ᱟᱪᱪᱷᱟ᱾
ᱟᱨᱚ ᱢᱮᱱᱟᱜ ᱠᱚᱣᱟ ᱡᱮᱢᱚᱱ ᱩᱱᱠᱩ ᱛᱩᱭᱩ ᱦᱟᱰᱜᱟᱨ ᱩᱱᱠᱩ ᱠᱚᱜᱮ ᱦᱮᱱᱟᱜ ᱠᱚᱣᱟ, ᱟᱨ ᱚᱱᱟ ᱠᱚ ᱞᱟᱹᱴᱩ ᱫᱚ ᱵᱟᱹᱱᱩᱜ ᱠᱚᱣᱟ ᱵᱟᱠᱚ ᱧᱮᱞ ᱠᱟᱱᱟ ᱦᱟᱸᱜ᱾
ᱟᱪᱪᱷᱟ ᱟᱪᱪᱷᱟ᱾ ᱟᱨ ᱜᱚᱝᱠᱮ ᱟᱯᱮ ᱫᱚ ᱛᱟᱦᱚᱞᱮ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝᱼᱟ ᱪᱮᱫ?
ᱢᱮᱱᱫᱟᱞᱤᱧ ᱡᱮ, ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝ?
ᱥᱮᱸᱫᱽᱨᱟ ᱯᱩᱨᱟ ᱨᱮ ᱪᱟᱞᱟᱜ ᱛᱟᱦᱮᱱ ᱜᱮ᱾ ᱢᱚᱱᱮ
ᱥᱮᱸᱫᱽᱨᱟ ᱠᱷᱚᱱ
ᱦᱳᱭ ᱜᱚᱝᱠᱮ ᱟᱸᱡᱚᱢ ᱫᱟᱹᱞᱤᱧ
ᱡᱚᱠᱷᱚᱱ ᱦᱟᱸ ᱥᱮᱸᱫᱽᱨᱟ ᱠᱚ ᱵᱟᱝ ᱦᱳᱭᱳᱜ ᱛᱮ
ᱦᱳᱭ ᱦᱳᱭ
ᱦᱳᱭ ᱥᱩᱠᱨᱤ ᱥᱮᱸᱫᱽᱨᱟ ᱵᱤᱨ ᱥᱩᱠᱨᱤ
ᱟᱪᱪᱷᱟ ᱟᱨ ᱜᱚᱝᱠᱮ ᱚᱱᱟ ᱪᱷᱟᱰᱟ ᱫᱚ ᱦᱳᱭ ᱦᱳᱭ ᱟᱨ ᱜᱚᱢᱠᱮ ᱢᱮᱱᱫᱟᱞᱤᱧ ᱚᱱᱟ ᱪᱷᱟᱰᱟ ᱫᱚ ᱟᱫᱚ ᱵᱟᱝᱯᱮ ᱪᱟᱞᱟᱜ ᱛᱟᱦᱮᱱᱟ ᱡᱮ ᱮᱢᱱᱤ ᱥᱮᱸᱫᱽᱨᱟ ᱠᱩ ᱢᱟᱱᱮ ᱟᱨᱪᱤ ᱚᱱᱮ ᱚᱱᱮ ᱥᱮᱸᱫᱽᱨᱟ ᱫᱤᱱ ᱢᱚᱛᱚ ᱚᱱᱟ ᱵᱟᱫᱽ ᱠᱟᱛᱮᱫ ᱟᱨᱪᱤ ᱮᱴᱟᱜ ᱫᱤᱱ ᱠᱩ?
ᱮᱴᱟᱜ ᱫᱤᱱ ᱠᱩ ᱪᱟᱞᱟᱣ ᱦᱩᱭᱩᱜ ᱜᱮᱭᱟ ᱦᱳᱭ ᱫᱚ ᱚᱝᱠᱟ ᱚᱝᱠᱟ ᱟᱵᱩ ᱥᱟᱱᱛᱟᱲ ᱠᱚᱫᱚᱢ ᱵᱩᱡᱮ ᱜᱮᱭᱟᱢ ᱟᱢᱫᱟ ᱨᱚᱠᱚᱢ ᱠᱚ ᱥᱮᱸᱫᱽᱨᱟᱭᱟ ᱡᱮᱢᱚᱱ ᱠᱩᱞᱟᱹᱭ ᱜᱚᱡᱽ ᱨᱩᱸᱰᱟᱹ ᱜᱚᱡᱽ ᱪᱮᱢᱮᱧ ᱜᱚᱡᱽ ᱦᱳᱭ ᱚᱝᱠᱟ ᱪᱟᱞᱟᱜ ᱦᱩᱭᱩᱜ ᱜᱮᱭᱟ ᱢᱟᱡᱷᱮ ᱢᱟᱡᱷᱮ
ᱟᱪᱪᱷᱟ ᱟᱨ ᱜᱚᱢᱠᱮ ᱛᱟᱦᱞᱮ, ᱚᱱᱟ ᱠᱚ, ᱡᱚᱠᱷᱚᱱ, ᱡᱷᱚᱞᱟᱜ ᱯᱮᱭᱟ, ᱪᱤᱜ ᱪᱤᱜ ᱥᱟᱯᱟᱵ ᱯᱮ, ᱤᱫᱤ ᱛᱚᱨᱟᱭᱟ, ᱟᱨ ᱢᱟᱱᱮ, ᱪᱤᱜ, ᱪᱤᱜ ᱠᱩ ᱡᱤᱱᱤᱥ, ᱩᱱᱠᱩ ᱠᱚ, ᱜᱚᱡ ᱞᱟᱹᱜᱤᱫ, ᱪᱤᱫ ᱠᱚᱯᱮ ᱤᱫᱤ ᱛᱚᱨᱟᱭᱟ, ᱠᱟᱹᱴᱤᱡ ᱚᱱᱟ ᱠᱚᱵᱮᱱ ᱞᱟᱹᱭ, ᱞᱮᱠᱷᱟᱱ ᱵᱷᱟᱹᱜᱤ, ᱠᱚᱜ-ᱟ, ᱪᱤᱫ?
ᱥᱟᱯᱟᱵ ᱵᱚᱞᱛᱮ ᱫᱚ ᱦᱟᱸᱜ, ᱡᱮᱢᱚᱱ ᱟᱵᱩᱣᱟᱜ ᱥᱟᱯᱟᱯ, ᱢᱮᱱᱟᱜ ᱟᱠᱟᱫᱟ ᱾ ᱡᱮᱢᱚᱱ, ᱟᱜᱼᱥᱟᱨ ᱦᱮᱱᱟᱜ ᱟᱠᱟᱫᱟ ᱾᱾
ᱟᱪᱪᱷᱟ ᱾
ᱦᱮᱸᱥᱮ, ᱟᱨ ᱚᱱᱮ, ᱵᱟᱴᱩᱞ ᱴᱷᱮᱸᱜᱟ ᱠᱩ, ᱡᱷᱟᱹᱞᱤ ᱠᱩ, ᱤᱱᱟᱹ ᱠᱚᱜᱤ, ᱤᱫᱤ ᱦᱩᱭᱩᱜ-ᱟ ᱾
ᱚᱼ ᱡᱟᱞᱟ ᱾
ᱟᱯᱮ ᱫᱚᱯᱮ, ᱦᱮᱞᱟ ᱛᱟᱦᱮᱱᱟ, ᱥᱮ ᱵᱟᱝ? ᱛᱟᱦᱞᱮ ᱚᱱᱛᱮ ᱫᱚ
ᱦᱳᱭ ᱜᱚᱝᱠᱮ, ᱟᱞᱮ ᱦᱚᱸᱞᱮ ᱪᱟᱞᱟᱜ ᱠᱟᱱ, ᱛᱟᱦᱮᱱ ᱜᱮᱭᱟ ᱞᱮ, ᱟᱨ ᱪᱮᱫ ᱢᱟᱱᱮ, ᱢᱟᱡᱷᱮ ᱢᱟᱡᱷᱮ, ᱟᱨ ᱪᱮᱫ? ᱡᱚᱠᱷᱚᱱ ᱠᱟ ᱪᱮᱜ? ᱡᱮᱢᱚᱱ ᱫᱟᱜ ᱠᱟᱛᱮ, ᱫᱟᱜ ᱮ ᱡᱟᱹᱲᱤ ᱠᱮᱫᱟ, ᱤᱱᱟᱹ ᱯᱚᱨ ᱯᱷᱟᱠ ᱠᱟᱛᱮᱜ, ᱠᱟᱹᱴᱤᱡᱼᱮ, ᱥᱤᱛᱩᱝ ᱠᱮᱫᱟ, ᱟᱨ ᱪᱮᱫ? ᱩᱱ ᱚᱠᱛᱚ, ᱟᱨ ᱪᱤᱜ ᱩᱱ ᱚᱠᱛᱚ, ᱪᱟᱞᱟᱣ ᱞᱮᱱᱠᱷᱟᱱ ᱠᱷᱟᱱ ᱫᱚ, ᱢᱟᱱᱮ ᱵᱤᱨ ᱨᱮᱱ, ᱡᱟᱦᱟᱸᱭ ᱡᱤᱵᱽ ᱡᱤᱭᱟᱹᱞᱤ ᱠᱚᱦᱚᱸ, ᱟᱨ ᱪᱤᱜ ᱠᱚ, ᱩᱰᱩᱝᱚᱜ ᱛᱟᱸᱦᱮᱱᱟ ᱾
ᱦᱩᱸᱻ ᱾
ᱟᱨ ᱜᱚᱝᱠᱮ, ᱥᱟᱯᱟᱵ ᱞᱮᱠᱟ ᱫᱚ, ᱱᱚᱣᱟ ᱠᱚ, ᱟᱨ ᱪᱮᱫ ᱡᱮᱢᱚᱱ ᱵᱮᱱ ᱞᱟᱹᱭ ᱠᱮᱫᱟ, ᱟᱯᱮ ᱡᱟᱦᱟᱸ ᱠᱚᱯᱮ, ᱵᱮᱣᱦᱟᱨᱟ ᱾ ᱛᱮᱱᱟ, ᱟᱞᱮ ᱦᱚᱸ, ᱚᱱᱟ ᱠᱚᱜᱮ, ᱵᱟᱴᱩᱞ ᱠᱚ ᱥᱟᱶᱛᱮ ᱟᱭᱢᱟ ᱞᱮᱠᱟᱱ, ᱟᱨ ᱪᱤᱜ? ᱢᱟᱱᱮ, ᱚᱱᱠᱟᱱ ᱥᱮᱴᱤᱝ ᱠᱚ, ᱟᱨ ᱪᱤᱫ ᱞᱮᱠᱟᱱᱟᱜ ᱥᱟᱶᱛᱮ, ᱡᱷᱟᱹᱞᱤ ᱠᱩ ᱟᱨᱚ, ᱡᱤᱱᱤᱥ ᱠᱩᱠᱩ, ᱵᱮᱣᱦᱟᱨ ᱛᱟᱦᱮᱱ ᱜᱮᱭᱟ ᱾ ᱚᱱᱟ ᱠᱩ, ᱟᱛᱮᱜ ᱜᱮ, ᱟᱞᱮ ᱦᱚᱸ, ᱥᱮᱸᱫᱽᱨᱟ ᱠᱩᱞᱮ, ᱪᱟᱞᱟᱜ ᱛᱟᱦᱮᱱ ᱜᱮᱭᱟ, ᱟᱨ ᱪᱤᱜ?
ᱦᱩᱸᱻ ᱾
ᱟᱨ ᱜᱚᱝᱠᱮ, ᱟᱵᱮᱱ ᱫᱚ, ᱢᱟᱱᱮ ᱫᱟᱬᱟᱱ ᱵᱮᱱ, ᱠᱩᱥᱤᱭᱟᱜ ᱜᱮᱭᱟ ᱥᱮ, ᱵᱟᱝ?
ᱫᱟᱬᱟᱱᱤᱧ ᱠᱩᱥᱤᱭᱟᱜ ᱠᱟᱱ ᱜᱮᱭᱟ ᱾
ᱟᱪᱪᱷᱟ, ᱛᱟᱦᱞᱮ ᱜᱚᱝᱠᱮ, ᱟᱯᱮ ᱥᱮᱫ ᱫᱚ, ᱫᱟᱲᱟ ᱞᱮᱠᱟ ᱞᱮᱠᱟᱱ, ᱥᱮ ᱧᱮᱞ ᱡᱚᱝ ᱞᱮᱠᱟᱱ ᱪᱤᱜ ᱪᱤᱜ, ᱢᱟᱱᱮ ᱚᱱᱠᱟᱱ ᱡᱤᱱᱤᱥ ᱠᱩ, ᱢᱮᱱᱟᱜᱼᱟ, ᱠᱟᱹᱴᱤᱡ ᱵᱮᱱ, ᱞᱟᱹᱭ ᱞᱮᱠᱷᱟᱱ, ᱵᱩᱨᱩ ᱫᱤᱥᱚᱢ ᱦᱚᱲ ᱥᱮ, ᱟᱫᱚ ᱪᱤᱫ ᱠᱩ, ᱚᱱᱠᱟᱱ ᱧᱮᱞ ᱛᱮᱱᱟᱜ ᱡᱤᱱᱤᱥ ᱠᱚ, ᱢᱮᱱᱟᱜ-ᱟ ᱾ ᱠᱟᱹᱴᱤᱡ ᱵᱮᱱ, ᱞᱟᱹᱭ ᱞᱮᱠᱷᱟᱱ
ᱟᱞᱮ ᱥᱮᱫ ᱫᱚ, ᱫᱟᱬᱟ ᱞᱮᱠᱟᱱ, ᱧᱮᱞ ᱞᱮᱠᱟᱱ, ᱡᱤᱱᱤᱥ ᱫᱚ, ᱡᱟ ᱦᱮᱱᱟᱜ ᱟᱠᱟᱫᱟ, ᱚᱱᱟ ᱵᱤᱨ ᱵᱩᱨᱩ ᱚᱱᱠᱟ ᱜᱮ, ᱵᱷᱟᱜᱤ ᱢᱮᱱᱟᱜ ᱟᱠᱟᱫᱟ, ᱟᱞᱮ ᱥᱮᱫ ᱾ ᱛᱚ, ᱵᱩᱨᱩ ᱦᱮᱱᱟᱜ ᱟᱠᱟᱫᱟ, ᱥᱮ ᱞᱟᱹᱴᱩ ᱞᱟᱹᱴᱩ, ᱦᱮᱸ ᱾ ᱚᱱᱠᱟᱜᱮ ᱢᱟᱱᱮ, ᱵᱩᱨᱩ ᱫᱷᱟᱨᱮ ᱠᱚᱨᱮ, ᱡᱮᱢᱚᱱ ᱮᱠᱷᱚᱱ ᱫᱚᱠᱚ, ᱵᱮᱱ ᱠᱟᱱᱟ ᱥᱮ, ᱯᱟᱨᱠ ᱠᱩ, ᱞᱚᱧᱪ ᱠᱩ ᱢᱟᱱᱮ, ᱚᱱᱟ ᱠᱚᱜᱮ, ᱚᱱᱟ ᱠᱚᱜᱮ, ᱦᱚᱲ ᱦᱚᱸ ᱠᱚ, ᱦᱤᱡᱩᱜ ᱠᱟᱱᱟ ᱧᱮᱧᱮᱞ ᱾ ᱢᱟᱱᱮ ᱟᱞᱮ ᱵᱩᱨᱩ ᱫᱤᱥᱚᱢ, ᱦᱚᱲ ᱢᱟᱞᱮ ᱧᱮᱞ ᱛᱟᱦᱮᱸᱱ ᱜᱮ, ᱪᱟᱞᱟᱜ ᱛᱟᱦᱮᱸᱱ ᱜᱮᱭᱟ ᱞᱮ, ᱚᱱᱠᱟᱱ ᱫᱟᱬᱟᱱ ᱢᱤᱫᱫᱤᱱ ᱫᱚ, ᱚᱠᱟ ᱫᱤᱱ ᱫᱚ ᱵᱟᱝ ᱾ ᱚᱱᱠᱟ ᱞᱮ, ᱪᱟᱞᱟᱜ ᱛᱟᱦᱮᱸᱱ ᱜᱮᱭᱟ, ᱢᱟᱱᱮ, ᱟᱞᱮ ᱥᱮᱫ ᱛᱚ, ᱵᱴ ᱵᱩᱨᱩ ᱦᱮᱱᱟᱜ ᱟᱠᱟᱫᱟ, ᱥᱮ ᱧᱮᱞ ᱛᱮᱦᱚᱸ, ᱢᱟᱱᱮ ᱵᱴ ᱵᱤᱨᱟᱴ ᱧᱮᱞᱚᱜᱼᱟ, ᱾ᱦᱚᱲ ᱦᱚᱸᱠᱚ ᱠᱚ, ᱦᱤᱡᱩᱜ ᱛᱟᱦᱮᱸᱱᱟ, ᱧᱮᱧᱮᱞ ᱾ ᱪᱟᱞᱟᱜ ᱛᱤᱱ ᱜᱮᱭᱟ ᱞᱮ, ᱟᱯᱮ ᱫᱚ ᱛ ᱱᱤᱛᱳᱜ ᱫᱚᱯᱮ, ᱠᱟᱱᱟ ᱥᱮ ᱵᱟᱝᱟ
ᱦᱳᱭ ᱜᱚᱝᱠᱮ, ᱟᱞᱮ ᱥᱮᱫ ᱦᱚᱸ ᱛᱚ, ᱵᱩᱨᱩ ᱫᱤᱥᱚᱢ, ᱦᱚᱲ ᱜᱚᱴᱟ ᱯᱟᱦᱴᱟ ᱜᱮ, ᱟᱨ ᱪᱮᱫ ᱠᱚᱭᱚᱜ ᱞᱮᱠᱷᱟᱱ ᱵᱮᱱ, ᱟᱨ ᱵᱩᱨᱩ ᱜᱮᱵᱮᱱ ᱧᱮᱞᱟ ᱾ ᱟᱨ ᱥᱟᱸᱣᱛᱮ, ᱵᱩᱨᱩ ᱵᱮᱱ ᱪᱟᱞᱟᱣ ᱞᱮᱱᱠᱷᱟᱱ, ᱚᱸᱰᱮ ᱵᱩᱨᱩ ᱵᱮᱱ ᱫᱮᱡ ᱞᱮᱱᱠᱷᱟᱱ, ᱡᱟᱦᱟᱸ ᱪᱟᱹᱴᱱᱤ ᱟᱪᱪᱷᱟ ᱪᱟᱹᱴᱱᱤ ᱠᱷᱚᱡ ᱵᱮᱱ ᱠᱚᱭᱚᱜ ᱞᱮᱠᱷᱟᱱ ᱪᱮ ᱠᱷᱮᱛ ᱢᱟᱱᱮ ᱠᱷᱮᱛ ᱛᱟᱱᱟ ᱵᱟᱹᱭᱦᱟᱹᱲ ᱠᱚ ᱵᱮᱱ ᱧᱮ ᱧᱟᱢ ᱥᱟᱸᱣᱛᱮ ᱟᱭᱢᱟ ᱞᱮᱠᱟᱱ ᱫᱟᱲᱮ ᱠᱚᱯᱮ ᱧᱮᱞ ᱧᱟᱢᱟ ᱟᱨ ᱪᱮᱤ ᱟᱨ ᱪᱮᱤ ᱚᱱᱟ ᱠᱚ ᱧᱮᱞ ᱠᱟᱛᱮᱜ ᱥᱟᱸᱣ ᱛᱮ ᱟᱭᱢᱟ ᱞᱮᱠᱟᱱ ᱪᱮᱸᱬᱮ ᱠᱚ ᱨᱟᱜ ᱵᱤᱱ ᱟᱸᱡᱚᱢᱟ ᱟᱨ ᱪᱮᱜ᱾
ᱢᱮᱱ ᱛᱟᱦᱞᱮ, ᱪᱤᱞᱤ ᱪᱤᱞᱤ ᱪᱮᱸᱬᱮ ᱦᱮᱱᱟᱜ ᱠᱚᱛᱮ ᱟᱯᱮ ᱥᱮᱜ ᱢᱟᱱᱮ ᱪᱤᱞᱤ ᱠᱚᱠᱚ ᱧᱮᱞ ᱵᱟᱲᱟᱜ ᱛᱟᱦᱮᱸᱡ? ᱡᱟᱦᱟᱸ ᱫᱚ ᱮᱠᱷᱚᱱ ᱫᱚ ᱵᱟᱠᱚ ᱵᱟᱲᱟᱜ ᱠᱟᱱᱟ ᱥᱮ ᱟᱱᱜ
ᱦᱳᱭ ᱜᱚᱝᱠᱮ ᱚᱱᱠᱟ ᱫᱚ ᱧᱮᱞ ᱵᱟ ᱡᱮᱢᱚᱱ ᱮ ᱩᱱᱠᱩ ᱜᱷᱟᱣᱲᱟ ᱪᱮᱸᱬᱮ ᱦᱚᱸᱠᱩ ᱟᱫᱚᱜ ᱠᱟᱱᱟ ᱪᱮᱣᱟ ᱟᱫᱚ᱾ ᱮ ᱡᱮᱢᱚᱱ ᱟᱹᱛᱩ ᱴᱚᱞᱟ ᱠᱚᱨᱮ ᱦᱚᱸ ᱡᱟᱦᱟᱸ ᱵᱩᱥᱩᱵ ᱚᱲᱟᱜ ᱠᱚᱫᱚ ᱟᱹᱰᱤ, ᱮᱱᱮ ᱠᱚᱢ ᱜᱮ ᱧᱮᱞᱚᱜ ᱠᱟᱱᱟ ᱪᱮᱤ ᱡᱮᱢᱚᱱ ᱩᱱᱠᱩ ᱪᱮᱸᱬᱮ ᱫᱩᱠᱚ ᱟᱫᱚᱜ ᱠᱟᱱᱟ ᱟᱨ ᱪᱮᱤ ᱟᱨ ᱠᱟᱹ ᱚᱱᱟ ᱥᱟᱸᱣᱛᱮ ᱟᱭᱢᱟ ᱞᱮᱠᱟᱱ ᱪᱮᱸᱬᱮ ᱟᱫᱚᱜ ᱠᱟᱱᱟ ᱡᱮᱢᱚᱱ ᱟᱵᱚᱣᱟᱜ ᱡᱟᱦᱟᱸ ᱱᱮᱴᱳᱣᱟ ᱠᱟᱱᱟ᱾ ᱡᱮᱢᱚᱱ ᱚᱱᱟ ᱯᱷᱟᱭᱤᱵ ᱡᱤ ᱡᱮᱢᱚᱱ ᱮ ᱠᱟᱱᱟ ᱚᱱᱟ ᱨᱮᱱᱟᱜ ᱢᱤᱫᱴᱮᱱ ᱵᱷᱟᱭᱵᱨᱮᱥᱮᱱ ᱦᱩᱭᱩᱜ ᱠᱟᱱᱟ ᱡᱟᱦᱟᱸ ᱫᱚ ᱟᱭᱢᱟ ᱞᱮᱠᱟᱱ ᱪᱮᱸᱬᱮ ᱠᱤᱫᱚ, ᱠᱩ ᱵᱟᱝᱠᱩ ᱥᱟᱦᱟᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱩᱱᱠᱩ ᱪᱮᱸᱬᱮ ᱛᱮᱛᱟᱱ ᱨᱮ ᱟᱹᱰᱤ ᱜᱮ ᱯᱨᱚᱵᱷᱟᱵᱽ ᱯᱟᱲᱟᱜ ᱠᱟᱱᱟ ᱟᱨ ᱩᱱᱠᱩ ᱫᱩᱠ ᱠᱩ ᱟᱻ ᱵᱟᱠᱚ ᱥᱟᱦᱟᱣ ᱫᱟᱲᱮᱭᱟᱜ ᱠᱟᱱ ᱛᱮᱠᱚ ᱜᱚᱡᱚᱜ ᱠᱟᱱᱟ ᱠᱚ ᱟᱨ ᱪᱮ᱾ ᱥᱟᱸᱣᱛᱮ ᱜᱚᱝᱠᱮ ᱟᱫᱚᱢ ᱪᱮᱸᱬᱮ ᱠᱚᱣᱟᱜ ᱫᱚ ᱴᱷᱟᱸᱣ ᱠᱚ ᱟᱫᱚᱜ ᱠᱟᱱ ᱛᱟᱠᱩᱣᱟ᱾ ᱚᱱᱟ ᱠᱷᱟᱹᱛᱤᱨ ᱛᱮᱦᱚᱸ ᱩᱱᱠᱩ ᱫᱚ ᱱᱮᱛᱟᱨ ᱫᱚ ᱵᱟᱝᱠᱚ ᱧᱮ ᱧᱟᱢᱚᱜ ᱠᱟᱱᱟ᱾ ᱟᱞᱮ ᱥᱮᱱ ᱫᱚ ᱡᱟᱦᱟᱸ ᱠᱚ ᱧᱮ ᱧᱟᱢᱚᱜᱼᱟ ᱩᱱᱠᱩ ᱡᱮᱢᱚᱱ, ᱯᱚᱛᱟᱢ ᱠᱷᱚᱱ ᱛᱟᱨᱯᱚᱨ ᱢᱟᱝᱠᱟᱹᱞ, ᱚᱱᱟ ᱴᱤᱜ ᱴᱚᱨᱚᱜ, ᱟᱨᱦᱚᱸ ᱚᱝᱠᱮ ᱟᱭᱢᱟ ᱞᱮᱠᱟᱱ ᱪᱮᱸᱬᱮ ᱠᱚᱜᱮ ᱢᱮᱱᱟᱜ ᱠᱚᱣᱟ ᱪᱮ᱾ ᱦᱮᱞᱳ,
ᱦᱩᱸ
ᱦᱳᱭ, ᱜᱚᱝᱠᱮ ᱞᱟᱹᱭ ᱵᱮᱱ᱾
ᱦᱮᱞᱳ ᱟᱸᱡᱚᱢ ᱧᱟᱢ ᱫᱟ ᱥᱮ ᱵᱟᱝ?
ᱦᱮᱸ ᱱᱤᱛᱚᱜ ᱱᱤᱛᱚᱜ ᱱᱤᱛᱚᱜ
ᱦᱮᱞᱳ, ᱡᱮᱢᱚᱱ ᱵᱮᱱ ᱞᱟᱹᱭ ᱠᱮᱜ,
ᱞᱮ ᱵᱮᱱ? ᱟᱹᱵᱤᱱᱟᱜ ᱠᱟᱹᱴᱤᱡ ᱱᱮᱴᱳᱣᱟᱠ ᱮ ᱰᱤᱥᱴᱟᱵ ᱮᱫ ᱛᱟᱹᱵᱤᱱᱟᱭ